ᱦᱮᱞᱳ ᱮᱸᱻ
ᱦᱮᱸ ᱟᱸᱡᱚᱢᱚᱜ ᱠᱟᱱᱟ ᱾ ᱦᱮᱸ ᱡᱚᱦᱟᱨ ᱜᱮ ᱾
ᱵᱟᱲᱟ ᱜᱮᱭᱟᱢ ᱛᱚ?
ᱦᱮᱸ ᱱᱤᱛᱳᱜ ᱫᱚᱧ ᱱᱟᱯᱟᱭ ᱵᱟᱲᱟ ᱜᱮᱭᱟ, ᱟᱢ
ᱦᱮᱞᱳ ᱾
ᱦᱮᱸ ᱟᱸᱡᱚᱢᱚᱜ ᱠᱟᱱᱟ ᱾
ᱟ ᱚ ᱱᱟᱯᱟᱭ ᱵᱟᱲᱟ ᱜᱮᱭᱟᱯᱮ ᱱᱤᱛ ᱫᱚ?
ᱦᱮᱸ ᱱᱤᱛᱳᱜ ᱫᱚᱧ ᱱᱟᱯᱟᱭ ᱵᱟᱲᱟ ᱜᱮᱭᱟ, ᱟᱢ ᱪᱮᱫ ᱞᱮᱠᱟ ᱢᱮᱱᱟᱜ ᱟᱠᱟᱫ ᱢᱮᱭᱟ?
ᱤᱧᱦᱚ ᱱᱟᱯᱟᱭ ᱜᱤᱧ ᱾ ᱟᱨ ᱪᱮᱫ ᱞᱮᱠᱟ ᱫᱟᱜ ᱵᱟᱲᱟᱭ ᱫᱟᱭ ᱛᱟᱦᱞᱮ ᱚᱱᱛᱮ?
ᱟᱞᱮ ᱥᱮᱫ ᱱᱚᱛᱮ ᱫᱟᱜ ᱵᱟᱲᱟ ᱫᱚ ᱦᱚᱞᱟ ᱢᱟᱫᱷᱮᱨᱮ ᱫᱟᱜ ᱠᱮᱫᱟᱭ ᱾ ᱟᱨ ᱛᱤᱦᱤᱧ ᱫᱚ ᱵᱟᱭ ᱫᱟᱜ ᱟᱠᱟᱫᱟ, ᱟᱯᱮ ᱥᱮᱫ ᱫᱚ?
ᱟᱞᱮ ᱥᱮᱫ ᱦᱚᱸ ᱫᱟᱜ ᱫᱚ ᱦᱮᱸ ᱛᱮᱦᱮᱧ ᱫᱚ ᱫᱟᱜ ᱡᱚᱨᱚᱣ ᱠᱟᱫᱟᱭ ᱠᱟᱹᱴᱤᱡ ᱠᱟᱹᱴᱤᱡ ᱠᱤᱱᱛᱩ ᱦᱚᱞᱟ ᱢᱟᱫᱷᱮᱨᱮ ᱡᱚᱨᱚᱭᱮᱫ ᱛᱟᱦᱮᱸᱜ ᱩᱱᱟᱹᱜ ᱫᱚ ᱵᱟᱝ ᱾ ᱚ ᱛᱟᱦᱞᱮ ᱪᱟᱥᱵᱟᱥ ᱫᱚ ᱪᱮᱫ ᱞᱮᱠᱟ ᱦᱩᱭᱩᱜ ᱠᱟᱱᱟ?
ᱪᱟᱥᱵᱟᱥ ᱫᱚ ᱱᱤᱛᱚᱜ ᱫᱚ ᱟᱹᱣᱨᱤ ᱮᱦᱚᱵᱚᱜᱼᱟ ᱵᱚᱞᱛᱮ ᱫᱚ ᱪᱟᱨᱟ ᱠᱚ ᱜᱤᱰᱤ ᱦᱩᱭ ᱟᱠᱟᱱᱟ, ᱱᱚᱣᱟ ᱪᱟᱨᱟ ᱠᱚᱜᱮ ᱞᱟᱦᱟᱻ ᱢᱢ ᱦᱟᱨᱟ ᱞᱮᱱ ᱜᱮ ᱛᱟᱨᱯᱚᱨᱮ ᱪᱟᱥ-ᱵᱟᱥ ᱫᱚ ᱾
ᱚ ᱟᱪᱪᱷᱟ ᱾ ᱦᱮᱸ ᱟᱞᱮ ᱥᱮᱫ ᱦᱚᱸ ᱚᱱᱠᱟ ᱜᱮ ᱜᱤᱰᱤ ᱠᱟᱫᱟ ᱞᱮ ᱪᱟᱨ ᱠᱚ ᱫᱚ ᱟᱹᱣᱨᱤ ᱦᱟᱨᱟᱜ ᱛᱟᱞᱮᱭᱟ ᱦᱟᱨᱟ ᱞᱮᱱ ᱠᱷᱟᱱ ᱜᱮ ᱨᱚᱦᱚᱭ ᱦᱩᱭᱭᱜᱼᱟ ᱾
ᱚ ᱟᱪᱪᱷᱟ ᱾
ᱦᱮᱸ ᱦᱮᱸ ᱾
ᱟᱨ ᱛᱟᱦᱞᱮ ᱦᱚᱞᱟ ᱢᱟᱫᱷᱮᱨ, ᱟᱢᱵᱟᱵᱚᱛᱤ ᱯᱚᱨᱚᱵᱽ ᱪᱟᱞᱟᱣᱱᱟ ᱪᱮᱫ ᱞᱮᱠᱟ ᱯᱮ ᱢᱟᱱᱟᱣ ᱠᱮᱫᱟ? ᱥᱮ ᱪᱮᱫ ᱞᱮᱠᱟ ᱠᱚ ᱢᱟᱱᱟᱣ ᱜᱮᱭᱟ ᱟᱯᱮ ᱥᱮᱫ?
ᱦᱮᱸ ᱟᱞᱮ ᱫᱚ ᱱᱟᱯᱟᱭ ᱜᱮᱞᱮ ᱢᱟᱱᱟᱣ ᱠᱟᱫᱟ ᱢᱟᱱᱟᱣ ᱜᱮᱭᱟ ᱞᱮ, ᱟᱢᱵᱟᱵᱚᱛᱤ ᱦᱤᱞᱚᱜ ᱥᱮᱛᱟᱜ ᱠᱷᱚᱱ ᱚᱱᱠᱟ ᱜᱮᱡ ᱜᱩᱨᱤᱡ ᱪᱷᱚᱪ ᱪᱷᱚᱨᱟ ᱚᱱᱟ ᱠᱚ ᱫᱤᱭᱮ ᱳᱭ ᱟᱹᱭᱩᱵ-ᱟᱹᱭᱩᱵ ᱾ ᱢᱟᱱᱮ ᱟᱹᱭᱩᱵ ᱥᱚᱢᱚᱭ ᱫᱚ ᱯᱤᱴᱷᱟᱹ ᱠᱚ ᱦᱩᱭᱩᱜ ᱜᱮᱭᱟ ᱛᱤ ᱟᱫᱚ ᱚᱱᱟᱜᱮ ᱚᱱᱟ ᱠᱚ ᱤᱥᱤᱱ ᱵᱟᱲᱟ ᱡᱚᱢ ᱵᱟᱲᱟ ᱠᱟᱛᱮ ᱜᱮ ᱟᱢᱵᱟᱵᱚᱛᱤ ᱛᱤ ᱯᱟᱨᱚᱢᱚᱜ ᱜᱮᱭᱟ ᱟᱞᱮ ᱥᱮᱫ ᱫᱚ ᱱᱚᱝᱠᱟ ᱥᱚᱴ ᱠᱷᱟᱴ ᱛᱮᱜᱮ ᱦᱩᱭᱩᱜ ᱜᱮᱭᱟ ᱢᱤᱫ ᱫᱤᱱ ᱛᱮ ᱜᱮ ᱟᱢᱵᱟᱵᱚᱛᱤ ᱪᱟᱵᱟᱭ ᱾
ᱚ ᱟᱪᱪᱷᱟ ᱟᱞᱮ ᱥᱮᱫ ᱦᱚᱸ ᱢᱤᱫ ᱫᱤᱱ ᱛᱮᱜᱮ ᱪᱟᱵᱟᱜ ᱜᱮᱭᱟ ᱾ ᱚ ᱟᱞᱮ ᱥᱮᱫ ᱦᱚᱸ ᱢᱤᱫ ᱫᱤᱱ ᱛᱮᱜᱮ ᱪᱟᱵᱟᱜ
ᱟ ᱥᱮᱛᱟᱜ ᱟᱨ ᱠᱷᱱᱴᱷᱟᱲ ᱠᱟᱹᱡᱟᱹᱲᱤ ᱡᱚᱢ ᱯᱤᱴᱷ ᱴᱷᱟᱹ ᱠᱟᱴᱷᱟ ᱾
ᱚ ᱚ ᱦᱢ ᱦᱮᱸ ᱟᱢᱵᱟᱵᱚᱛᱤ ᱫᱚ ᱠᱷᱟᱱᱴᱷᱟᱲ ᱠᱷᱟᱹᱡᱟᱹᱲᱤ ᱯᱤᱴᱟᱹ ᱚᱱᱟ ᱫᱚ ᱡᱚᱛᱚ ᱦᱚᱲ ᱜᱮᱠᱚ ᱡᱚᱢ ᱜᱮᱭᱟ ᱦᱚᱭᱛᱳ ᱜᱚᱴᱟ ᱥᱮᱫ ᱜᱮ ᱡᱟᱹᱱᱤᱡ ᱾
ᱟ ᱦᱮᱸ ᱦᱮᱸ ᱾
ᱦᱢ ᱦᱢ ᱾ ᱫᱤᱭᱟ ᱫᱚ ᱢᱤᱫ ᱥᱩᱢᱤᱫ ᱫᱤᱭᱮ ᱱᱤᱭᱟᱹ ᱵᱟᱨ ᱫᱚ ᱪᱟᱥ ᱪᱮᱫ ᱞᱮᱠᱟ ᱦᱩᱭᱩᱜᱼᱟ ᱢᱚᱱᱮ ᱦᱩᱭᱩᱜ ᱠᱟᱱᱟ ᱫᱟᱜ ᱡᱟᱹᱲᱤ ᱫᱚ ᱩᱱᱟᱹᱜ ᱥᱢ
ᱟᱨ ᱱᱤᱛᱚᱜ ᱢᱟ ᱦᱚᱜᱼᱚᱭ ᱱᱤᱛᱚᱜ ᱢᱟ ᱟᱥᱟᱲ ᱵᱚᱸᱜᱟ ᱦᱚᱜᱼᱚᱭ ᱵᱚᱞᱚ ᱦᱤᱡᱩᱜ ᱠᱟᱱᱟ ᱛᱟᱣ ᱪᱟᱨᱟ ᱠᱚ ᱜᱤᱰᱤ ᱞᱟᱹᱜᱤᱫ ᱢᱟ ᱵᱟᱹᱛᱟᱹᱲᱤ ᱫᱚᱭ ᱮᱢ ᱟᱠᱟᱫ ᱜᱮᱭᱟ ᱪᱟᱨᱟ ᱠᱚᱫᱚ ᱜᱤᱰᱤ ᱦᱳᱭ ᱠᱟᱱ ᱜᱮᱭᱟ, ᱱᱤᱛᱚᱜ ᱨᱚᱦᱚᱭ ᱥᱚᱢᱚᱭ ᱜᱮ ᱪᱮᱫ ᱞᱮᱠᱟᱭ ᱫᱟᱜ ᱜᱮᱫ, ᱟ ᱫᱟᱜ ᱞᱮᱠᱷᱟᱱ ᱢᱟᱭ ᱵᱮᱥ ᱵᱷᱟᱜᱤ ᱜᱮ ᱟᱨ ᱡᱩᱫᱤ ᱵᱟᱭ ᱫᱟᱜᱟ ᱛᱟᱦᱚᱞᱮ ᱢᱟ ᱟᱹᱰᱤ ᱟᱱᱟᱴ ᱮᱴᱠᱮ ᱴᱚᱬᱮ ᱨᱮᱵᱚᱱ ᱯᱟᱲᱟᱜᱼᱟ ᱡᱮᱦᱩᱛᱩ ᱟᱵᱚ ᱥᱟᱱ ᱛᱟᱲ ᱦᱚᱯᱚᱱ ᱫᱚ, ᱵᱮᱥᱤᱨ ᱵᱷᱟᱜ ᱜᱮ ᱪᱟᱥ ᱵᱟᱥ ᱩᱯᱚᱨ ᱜᱮ ᱱᱤᱨᱵᱷᱚᱨ ᱠᱟᱱ ᱛᱟᱵᱚᱱᱟ ᱱᱚᱶᱟ ᱪᱮᱛ ᱪᱮᱛᱟᱱ ᱨᱮᱜᱮ ᱡᱚᱢ ᱧᱩ ᱚᱱᱟ ᱚᱲᱟᱜ ᱨᱮᱱᱟᱜ ᱡᱚᱛᱚ ᱠᱤᱪᱷᱩ ᱟᱨ ᱡᱩᱫᱤ ᱵᱟᱭ ᱫᱟᱜ ᱡᱟᱹᱲᱤᱭᱟ ᱱᱚᱣᱟ ᱢᱟ ᱟᱵᱚ ᱞᱟᱹ ᱜᱮ ᱟᱹᱰᱤ ᱫᱩᱠᱷᱚ ᱨᱮᱱᱟᱜ ᱵᱮᱯᱟᱨ ᱠᱟᱱᱟ ᱥᱮ ᱟᱹᱰᱤ ᱫᱩᱠ ᱡᱤᱱᱤᱥ ᱜᱮ ᱦᱩᱭᱩᱜᱼᱟ, ᱡᱟᱛᱮ ᱫᱟᱜ ᱢᱟᱭ ᱱᱚᱣᱟ ᱜᱮ ᱡᱷᱚᱛᱚ ᱦᱚᱲ ᱵᱩᱱ ᱠᱷᱚᱡᱚᱜᱼᱟ ᱟᱨ ᱵᱷᱟᱹᱜᱤ ᱴᱷᱤᱠ ᱪᱟᱥ ᱵᱟᱥ ᱦᱩᱭᱩᱜ ᱛᱟᱵᱚᱱ ᱢᱟ ᱾
ᱦᱮᱸ ᱦᱮᱸ, ᱠᱤᱱᱛᱩ ᱱᱤᱭᱟᱹ ᱥᱤᱡᱮᱱ ᱫᱚ ᱫᱟᱜ ᱨᱮᱱᱟᱜ ᱥᱚᱢᱚᱥᱟ ᱫᱚ ᱟᱹᱰᱤ ᱠᱟᱹᱴᱤᱡ ᱵᱟᱹᱲᱛᱤ ᱜᱮ ᱧᱮᱞᱚᱜ ᱠᱟᱱᱟ ᱵᱟᱝ ᱢᱟᱱᱮ ᱦᱟᱱᱟ ᱵᱚᱪᱷᱚᱨ ᱡᱮᱢᱚᱱ ᱪᱮᱫ ᱞᱮᱠᱟ ᱫᱟᱜ ᱟᱠᱟᱫᱟ ᱱᱤᱭᱟᱹ ᱵᱚᱪᱷᱚᱨ ᱫᱚ ᱚᱱᱠᱟ ᱵᱟᱭ ᱫᱟᱜᱼᱟ ᱾ ᱢᱟᱱᱮ ᱵᱟᱭ ᱫᱟᱜ ᱵᱟᱭ ᱡᱟᱹᱲᱤᱭᱫᱟᱭ
ᱦᱮᱸ ᱚᱱᱠᱟ ᱜᱮ ᱟᱞᱮ ᱥᱮᱫ ᱦᱚᱸ ᱱᱤᱛᱚᱜ ᱫᱚ ᱟᱯᱟᱛ ᱚᱱᱠᱟ ᱡᱟᱹᱨᱤ ᱵᱟᱲᱟᱭ ᱫᱟᱭ ᱛᱚ ᱨᱚᱦᱚᱭ ᱥᱤᱡᱤᱱ ᱜᱮ ᱡᱟᱛᱮ ᱡᱟᱹᱲᱤ ᱢᱟᱭ ᱾
ᱦᱮᱸ ᱚᱱᱟ ᱜᱮ ᱡᱚᱛᱚᱦᱚᱲ ᱵᱚᱱ ᱠᱷᱚᱡᱚᱜᱼᱟ ᱾
ᱦᱮᱸ ᱾
ᱟᱪᱪᱷᱟ ᱛᱟᱦᱚᱞᱮ ᱟᱢ ᱫᱚ ᱟᱸ ᱱᱚᱜᱼᱚᱭ ᱥᱚᱰᱮᱢᱟ ᱫᱟᱸᱥᱟᱭ ᱥᱚᱲᱦᱟᱭ᱾ ᱦᱤᱡᱩᱜ ᱠᱟᱱ ᱛᱟᱵᱳᱱᱟ ᱱᱚᱣᱟ ᱠᱚ ᱱᱤᱭᱟᱹᱭ ᱵᱟᱲᱟᱭ ᱜᱮᱭᱟᱢ ᱛᱚ ᱡᱟᱦᱟᱸᱱᱟᱜ ᱠᱚ ᱥᱮ ᱟᱯᱮ ᱥᱮᱫ ᱢᱟᱱᱟᱣ ᱵᱟᱲᱟᱣ ᱦᱩᱭᱩᱜ ᱜᱮᱭᱟ ᱥᱮ ᱵᱟᱝ?
ᱮᱸ ᱦᱮᱸ ᱫᱟᱸᱥᱟᱭ ᱥᱚᱲᱦᱟᱭ ᱦᱚᱸ ᱦᱮᱸ ᱢᱟᱱᱮ ᱜᱮᱭᱟ ᱞᱮ ᱟᱞᱮ ᱥᱮᱫ ᱦᱚᱸ᱾ ᱥᱚᱨᱦᱟᱭ, ᱮᱸ ᱦᱮᱸ ᱢᱟᱱᱟᱣ ᱦᱩᱭᱩᱜ ᱜᱮᱭᱟ ᱫᱟᱥᱟᱸᱭ ᱦᱚᱸ, ᱫᱟᱥᱟᱸᱭ ᱨᱮᱢᱟ ᱟᱯᱮ ᱥᱮᱫ ᱯᱮ ᱢᱟᱱᱮ ᱜᱮᱭᱟ
ᱦᱟ ᱟᱸ ᱦᱮᱸ ᱟᱞᱮ ᱦᱚᱸᱞᱮ ᱢᱟᱱᱟᱣ ᱜᱮᱭᱟ ᱫᱟᱥᱟᱸᱭ ᱫᱚ ᱾
ᱚ ᱟ ᱦᱩᱸ ᱦᱩᱸ, ᱫᱟᱥᱟᱸᱭ ᱫᱚ ᱟᱞᱮ ᱥᱮᱫ ᱫᱚ ᱦᱮᱸ ᱚᱝᱠᱟ ᱟᱞᱮ ᱥᱮᱫ ᱦᱚᱸ ᱚᱝᱠᱟ ᱫᱟᱥᱟᱸᱭ ᱮᱱᱮᱡ ᱠᱚ ᱦᱤᱡᱩᱜ ᱠᱮᱭᱟ ᱚᱱᱟ ᱢᱤᱫ ᱫᱤᱱ ᱛᱮᱜᱮ ᱚᱱᱟ ᱦᱚᱸ ᱪᱟᱵᱟᱜ ᱜᱮᱭᱟ᱾
ᱚ ᱟᱪᱪᱷᱟ ᱟᱞᱮ ᱥᱮᱫ ᱦᱚᱸ, ᱟ ᱢᱤᱫ ᱫᱤᱱ ᱵᱚᱞᱛᱮ ᱫᱚ ᱱᱚᱣᱟ ᱫᱚ ᱡᱮᱛᱚ ᱴᱟᱜ ᱤᱧ ᱟᱸᱡᱽᱼᱚᱢ ᱟᱠᱟᱜᱼᱟ, ᱤᱧ ᱦᱚᱸ ᱢᱤᱫ ᱫᱤᱱ ᱜᱤᱧ ᱟᱸ ᱧᱮᱞ ᱟᱹᱜᱩ ᱟᱠᱟᱫᱟ ᱟᱞᱮ ᱱᱚᱛᱮ ᱟᱞᱮ ᱱᱚᱛᱮ ᱦᱚᱸ ᱠᱤᱸᱛᱩ ᱤᱧ ᱡᱟᱦᱟᱸ ᱴᱩᱠᱩᱧ ᱟᱸᱡᱚᱢ ᱟᱠᱟᱜᱼᱟ ᱱᱚᱜᱼᱚᱭ ᱡᱮ, ᱟᱸ ᱟᱵᱚᱻᱣ ᱱᱚᱣᱟ ᱫᱩᱨᱜᱟᱹ ᱯᱩᱡᱟᱹ ᱦᱩᱭᱩᱜ ᱛᱟᱵᱚᱱᱟ ᱥᱮ ᱪᱷᱟᱛᱤᱠ ᱠᱚᱣᱟᱜ ᱡᱟᱦᱟᱸ ᱫᱩᱨᱜᱟᱹ ᱯᱩᱡᱟ ᱦᱩᱭᱩᱜ ᱜᱮᱭᱟ ᱱᱚᱣᱟ ᱨᱮᱱ ᱡᱟᱦᱟᱸ, ᱟᱸ ᱢᱟᱱᱮ ᱫᱩᱨᱜᱟᱹ ᱯᱩᱡᱟᱹ ᱱᱚᱶᱟᱻᱱ ᱟᱥᱤᱱ ᱵᱚᱸᱜᱟ ᱡᱟᱦᱟᱸ ᱫᱚ ᱦᱩᱭᱩᱜ ᱠᱟᱱᱟ, ᱮᱸ ᱫᱟᱥᱟᱸᱭ ᱵᱚᱸᱜᱟ ᱠᱚ ᱞᱟᱹᱭ ᱮᱫᱟ, ᱫᱟᱥᱟᱸᱭ ᱵᱚᱸᱜᱟ ᱜᱮ ᱫᱟᱥᱟᱸᱭ ᱫᱚ ᱦᱩᱭᱩᱜᱼᱟ, ᱟᱸ ᱚᱱᱟ ᱢᱤᱫ- ᱴᱟᱝ ᱫᱟᱥᱟᱸᱭ ᱫᱚ ᱮᱠ ᱪᱩᱞᱤ ᱟᱸ ᱫᱩᱠᱷ ᱨᱮᱱᱟᱜ ᱢᱮᱫᱴᱟᱝ ᱡᱤᱱᱤᱥ ᱠᱟᱱᱟ, ᱡᱟᱦᱟᱸ ᱫᱚ ᱢᱟᱱᱮ ᱟᱵᱚ ᱢᱤᱫᱴᱟᱝᱼᱟᱸ ᱟᱸ ᱫᱩᱠ ᱢᱮᱝᱼ ᱛᱮᱜ ᱜᱮᱵᱚᱱ ᱢᱟᱱᱟᱣᱟ, ᱚᱱᱟ ᱫᱩᱠᱷ ᱡᱤᱱᱤᱥ ᱜᱮ ᱮᱱᱮᱡ ᱥᱮᱨᱮᱧ ᱢᱟ ᱛᱩᱢ ᱛᱮ ᱤᱭᱟᱹ ᱱᱟ ᱟᱵᱚ ᱵᱚᱱ ᱥᱚᱫᱚᱨᱟ ᱵᱚᱱ ᱡᱟᱦᱟᱸ ᱫᱚ ᱟᱛᱩ ᱴᱚᱞᱟ ᱨᱮᱥᱮ ᱮ- ᱴᱟᱜ ᱦᱚᱲ ᱵᱚᱱ ᱱᱚ ᱱᱚᱶᱟ ᱵᱚᱱ ᱥᱚᱫᱚᱨᱟᱠᱚᱣᱟ ᱱᱚᱶᱟ ᱜᱮ ᱢᱮᱫᱴᱟᱝ ᱫᱟᱥᱟᱸᱭ ᱟᱨ ᱟᱢ ᱪᱮᱫ ᱞᱮᱠᱟᱢ ᱵᱟᱰᱟᱭ,
ᱦᱮᱸ ᱤᱧ ᱦᱚᱸ ᱚᱸᱠᱟ ᱴᱟᱹᱭᱤᱯ ᱜᱮ ᱡᱮ ᱟᱸᱜ ᱩᱸᱦᱩᱸᱦᱩᱸ ᱫᱟᱥᱟᱸᱭ ᱵᱚᱸᱜᱟ ᱫᱚ ᱢᱟᱱᱮ ᱟᱵᱚ ᱥᱟᱱᱛᱟᱲ ᱥᱚᱢᱟᱡᱽ ᱫᱚ ᱠᱟᱹᱴᱤᱡ ᱫᱩᱠ ᱨᱮᱱᱟᱜ ᱡᱤᱱᱤᱥ ᱞᱮᱠᱟ ᱜᱮᱵᱚᱱ ᱯᱨᱚᱠᱟᱥᱼᱟ, ᱠᱤᱱᱛᱩ ᱨᱟᱹᱥᱠᱟᱹ ᱛᱟᱞᱟ ᱛᱮ ᱚᱱᱟ ᱜᱮᱵᱚᱱ ᱥᱚᱫᱚᱨ ᱜᱮᱭᱟ, ᱡᱮ ᱟᱹᱛᱩ ᱟᱹᱛ- ᱛᱩ ᱵᱷᱚ ᱞᱮᱜ ᱮᱱᱮᱡ ᱵᱚᱪᱷᱚᱨ ᱛᱟᱞᱟ ᱛᱮᱵᱚᱱ ᱯᱨᱚᱯᱟᱥᱼᱟᱢ,
ᱦᱮᱸᱣ ᱫᱩᱠᱷ ᱠᱩ ᱨᱮᱱᱟᱜ ᱡᱤᱱᱤᱥ ᱜᱮ ᱱᱚᱣᱟ ᱢᱤᱫᱴᱟᱝ ᱮᱱᱮᱡ ᱥᱮᱨᱮᱧ ᱥᱮ ᱨᱟᱹᱥᱠᱟᱹ ᱢᱟᱫᱷᱚᱢ ᱛᱮᱵᱚᱱ ᱯᱨᱚᱠᱟᱥᱼᱟ, ᱱᱚᱣᱟ ᱜᱮ ᱡᱟᱦᱟᱸ ᱞᱮᱠᱟ ᱫᱚ ᱫᱟᱥᱟᱸᱭ ᱠᱚ ᱢᱮᱛᱟ ᱦᱟᱜ ᱠᱟᱱᱟ᱾
ᱦᱮᱸᱻᱮ, ᱫᱤ ᱥᱚᱨᱦᱟᱭ ᱫᱚ ᱟᱯᱮ ᱥᱮᱫ ᱫᱚ ᱩᱸ ᱪᱮᱫ ᱞᱮᱠᱟ ᱦᱩᱭᱩᱜ ᱜᱮᱭᱟ?
ᱚᱸ ᱥᱚᱨᱦᱟᱭ ᱟᱞᱮᱥᱮᱫ ᱵᱷᱟᱜᱤ ᱜᱮ ᱦᱩᱭᱩᱜ ᱜᱮᱭᱟ ᱥᱚᱲᱦᱟᱭ ᱨᱮ ᱟᱸ ᱥᱚᱨᱦᱟᱭ ᱟᱞᱮ ᱥᱮᱱ ᱦᱚᱸ ᱢᱤᱫ ᱫᱤᱱ ᱟᱸ ᱛᱮᱜᱮ ᱪᱟᱵᱟᱜ ᱞᱮᱠᱟ ᱜᱮ ᱡᱟᱦᱟᱸ ᱫᱚ, ᱞᱟᱦᱟ ᱦᱤᱞᱚᱜ ᱜᱚᱴ ᱯᱩᱡᱟᱹ ᱠᱚ ᱦᱩᱭᱩᱜᱼᱟ ᱥᱮ ᱟᱸᱻᱵ ᱢᱟᱱᱮ ᱱᱚᱜᱼᱚᱭ ᱡᱮ ᱦᱩᱭᱩᱜ-ᱟ ᱱᱚᱣᱟ ᱠᱚ ᱡᱤᱱᱤᱥ ᱫᱚ ᱦᱚᱭᱪᱚ ᱦᱳᱭᱛᱚ ᱥᱚᱦ ᱪᱚᱨᱟ ᱪᱚᱨ ᱵᱟᱧ ᱧᱮᱞ ᱟᱠᱟᱫᱟ, ᱠᱤᱱᱛᱩ ᱱᱚᱣᱟ ᱡᱤᱱᱤᱥ ᱤᱧ ᱟᱸᱡᱽᱼᱚᱢ ᱟᱠᱟᱜᱼᱟ ᱥᱮ ᱜᱟᱛᱮ ᱠᱚᱴᱷᱮᱱ ᱤᱧ ᱵᱟᱲᱟᱭ ᱟᱠᱟᱜᱼᱟ ᱜᱚᱴ ᱯᱩᱡᱟᱹ ᱵᱚᱞᱮᱻᱮᱻᱵ ᱢᱮᱫᱴᱟᱝ ᱨᱤᱛᱤ ᱨᱮᱣᱟᱡᱽ ᱨᱮ ᱢᱮᱱᱟᱜ ᱟᱠᱟᱜ ᱛᱟᱵᱚᱱᱟ᱾ ᱦᱮᱸ, ᱟ ᱡᱟᱦᱟᱸ ᱫᱚ ᱜᱚᱴ ᱯᱩᱡᱟᱹ ᱞᱟᱦ- ᱦᱟ ᱫᱤᱱ ᱦᱩᱭᱩᱜᱼᱟ ᱛᱟᱨ ᱯᱚᱨᱮ ᱦᱤᱞᱳᱜ ᱫᱚ ᱟᱻᱣ ᱚ ᱢᱟᱱᱮ ᱰᱟᱺᱜᱽᱨᱤ ᱠᱚ ᱱᱚᱣᱟ ᱟᱸ ᱠᱷᱩᱱᱴᱟᱹᱣ ᱦᱩᱭᱩᱜᱼᱟ ᱞᱟᱦᱟᱣ ᱱᱚᱣᱟ ᱠᱚ, ᱡᱚᱢ ᱧᱩ ᱮᱱᱮᱡ ᱥᱮᱨᱮᱧ.
ᱦᱮᱸ ᱦᱮᱸ ᱳ ᱚ ᱟᱪᱷᱟ ᱟᱪᱷᱟ ᱱᱚᱛᱮ ᱫᱚ ᱟᱞ ᱥᱮᱫ ᱫᱚᱼᱼ ᱫᱤᱭᱮ ᱦᱮᱸ ᱜᱚᱴ ᱯᱩᱡᱟᱹ ᱦᱩᱭᱩᱜᱼᱟ ᱚᱱᱮ ᱥᱮᱛᱟᱜ ᱵᱮᱲᱟ᱾ ᱠ ᱠᱚ ᱡᱟᱦᱮ ᱦᱩᱭᱩᱜᱼᱟ ᱟᱥᱟ ᱠᱚᱨᱤ ᱜᱚᱴ ᱯᱩᱡᱟᱹ ᱾ ᱟᱹᱭᱩᱵ ᱵᱮᱲᱟ ᱚᱝᱜᱚ ᱠᱷᱩᱱᱴᱟᱹᱣ ᱦᱩᱭᱩᱜ ᱛᱟᱵᱚᱱᱟ ᱦᱮᱸ ᱞᱟᱹᱭ ᱢᱮ ᱟᱸᱡᱚᱢ ᱫᱤᱧ᱾
ᱱᱚᱣᱟ ᱥᱚᱨᱦᱟᱭ ᱨᱮᱫᱚ ᱟᱵᱚ ᱫᱚ ᱢᱟ ᱡᱟᱦᱮᱨ ᱨᱮᱫᱚ ᱵᱟᱝ ᱵᱚᱱ ᱯᱩᱡᱟᱹᱭ ᱜᱮᱭᱟ ᱡᱟᱦᱟᱸ ᱜᱚᱴᱼᱼ ᱯᱩᱡᱟᱹ ᱱᱚᱣᱟ ᱫᱚ᱾ ᱟᱨ ᱮᱸᱠ ᱢᱟᱱᱮ ᱟᱛᱳ ᱢᱩᱪᱟᱹᱫ ᱨᱮ ᱦᱩᱭᱩᱜᱼᱟ ᱠᱤ, ᱠᱤᱝᱵᱟ ᱜᱚᱰ ᱨᱮ ᱡᱟᱦᱟᱸ ᱫᱚ ᱢᱟᱱᱮ ᱰᱟᱝᱨᱤ ᱠᱟᱲᱟ ᱦᱤᱡᱩᱜᱼᱟᱼᱼ ᱡᱟᱦᱟᱸ ᱠᱚ ᱤᱭᱟᱹ ᱛᱟᱠᱚ ᱚᱱᱟ ᱜᱚᱴ ᱨᱮᱜᱮ ᱯᱩᱡᱟᱹ ᱦᱩᱭᱩᱜᱼᱟ ᱚᱱᱟ ᱫᱚ, ᱟᱵᱚ ᱫᱚ ᱥᱚᱨᱦᱟᱭ ᱱᱚᱣᱟ ᱜᱚᱴ ᱯᱩᱡᱟᱹ ᱫᱚ ᱡᱟᱦᱮᱨ ᱛᱷᱟᱱ ᱨᱮᱫᱚ ᱵᱟᱵᱚᱱ ᱵᱚᱸᱜᱟᱣᱟᱭ ᱜᱮᱭᱟ᱾ ᱦᱮᱞᱳ ᱟᱸᱡᱚᱢᱚᱜ ᱠᱟᱱᱟ? ᱦᱮᱞᱳ ᱦᱮᱞᱳ,